ᱦᱮᱞᱳᱣ
ᱦᱮᱞᱳ ᱦᱮᱞᱳ ᱦᱮᱸ ᱥᱟᱹᱜᱩᱱ ᱥᱮᱛᱟᱜ
ᱦᱩᱸ
ᱨᱚᱲ ᱵᱟᱝ ᱟᱸᱡᱚᱢᱚᱜ ᱠᱟᱱᱟ
ᱟᱸᱡᱚᱢᱚᱜ ᱠᱟᱱᱟ
ᱚ ᱦᱮᱸ ᱛᱚ ᱱᱟᱯᱟᱭ ᱵᱟᱲᱟ ᱜᱮᱭᱟ ᱵᱤᱱ ᱛᱚ
ᱦᱮᱸ ᱱᱟᱯᱟᱭ ᱵᱟᱲ ᱜᱮᱭᱟ ᱱᱚᱣᱟ ᱵᱟᱨᱥᱤᱧ ᱫᱚ
ᱦᱮᱸ ᱟᱫᱚ ᱚᱲᱟᱜ ᱚᱲᱟᱜ ᱠᱚᱨᱮ ᱱᱟᱯᱟᱭ ᱵᱟᱲᱟ ᱜᱮᱭᱟ ᱛᱚ
ᱦᱮᱸ ᱱᱤᱛᱚᱜ ᱫᱚ ᱟᱯᱟ ᱛᱚᱛᱚ ᱡᱚᱛᱚ ᱜᱮ ᱱᱟᱯᱟᱭ ᱵᱟᱲᱟ ᱜᱮ
ᱚᱸ ᱛᱟᱦᱚᱞᱮ ᱟᱯᱮ ᱥᱮᱫ ᱫᱟᱜ ᱡᱟᱹᱲᱤ ᱪᱮᱫ ᱠᱟ
ᱫᱟᱜ ᱡᱟᱹᱲᱤ ᱫᱚ ᱜᱚᱝᱠᱮ ᱱᱚᱣᱟ ᱵᱟᱨᱥᱤᱧ ᱫᱚ ᱦᱟᱸᱜ ᱵᱟᱭ ᱫᱟᱜ ᱠᱟᱫᱟ ᱟᱹᱰᱤ ᱡᱳᱨ ᱥᱤᱛᱩᱝ ᱵᱩᱡᱩᱜ ᱠᱟᱱᱟ
ᱛᱟᱦᱚᱞᱮ ᱛᱟᱞᱟ ᱠᱚᱫᱚ ᱯᱮ ᱜᱤᱲᱤ ᱠᱟᱫ ᱜᱮᱭᱟ ᱛᱚ
ᱦᱮᱸ ᱛᱚᱞᱟ ᱠᱚᱫᱚ ᱜᱤᱰᱤ ᱦᱩᱭ ᱠᱟᱱᱟ ᱢᱤᱫ ᱠᱟᱹᱴᱩᱵ ᱞᱮᱠᱟ ᱢᱟᱨᱟᱝ ᱠᱟᱱᱟ
ᱚ ᱟᱫᱚ ᱦᱚᱸᱜᱼᱚᱭ ᱫᱟᱜ ᱡᱟᱹᱲᱤ ᱠᱷᱟᱹᱛᱤᱨ ᱪᱟᱥᱵᱟᱥ ᱠᱚ ᱵᱟᱝ ᱞᱟᱜᱟᱜ ᱠᱟᱱᱟ
ᱦᱮᱸ ᱦᱮᱸ
ᱟᱫᱚ ᱫᱚᱢᱮ ᱟᱫᱚ ᱥᱤᱛᱩᱝ ᱜᱚᱨᱚᱢ ᱫᱚᱢᱮ ᱡᱟᱹᱥᱛᱤ ᱧᱚᱜ ᱜᱮ ᱫᱚᱦᱚ ᱠᱟᱫᱟᱭ
ᱦᱮᱸ ᱜᱚᱝᱠᱮ ᱚᱱᱟ ᱫᱚ ᱧᱮᱞᱚᱜ ᱠᱟᱱ ᱜᱮᱭᱟ ᱟᱹᱰᱤ ᱥᱤᱛᱩᱝ ᱜᱮ ᱱᱚᱜ ᱱᱟ ᱪᱟᱥ ᱠᱚᱜᱮ ᱦᱟᱸᱜ ᱡᱟᱹᱱᱤᱡ ᱦᱚᱭᱛᱚ ᱦᱟᱸᱜ ᱠᱟᱹᱴᱤᱡ ᱫᱮᱨᱤ ᱧᱚᱜᱚᱜ ᱛᱟᱵᱚᱱᱟ ᱦᱟᱸᱜ ᱫᱟᱜ ᱠᱚᱦᱚᱸ ᱛᱚ ᱟᱨᱤ ᱟᱬᱜᱚᱜᱼᱟ ᱵᱟᱹᱭᱦᱟᱹᱲ ᱨᱮ
ᱚ ᱟᱫᱚ ᱵᱟᱹᱭᱦᱟᱹᱲ ᱨᱮᱜᱮ ᱛᱚ ᱟᱹᱣᱨᱤ ᱫᱟᱜᱚᱜ ᱛᱟᱵᱚᱱᱟ
ᱦᱮᱸ ᱦᱮᱸ ᱛᱟᱦᱚᱞᱮ ᱜᱚᱝᱠᱮ ᱚᱱᱟ ᱯᱟᱦᱟᱴᱟ ᱫᱚ ᱫᱟᱜ ᱠᱚᱫᱚ ᱪᱮᱫ ᱞᱮᱠᱟ ᱦᱟᱜ
ᱱᱚᱣᱟ ᱯᱟᱴᱷᱟ ᱨᱮ ᱫᱟᱜ ᱫᱚ ᱟᱯᱟᱛᱚ ᱵᱟᱹᱱᱩᱜ ᱦᱟᱛᱟᱲᱟ ᱦᱚᱞᱟ ᱦᱟᱞᱠᱟ ᱧᱚᱜ ᱨᱤᱢᱤᱞ ᱞᱮᱫ ᱛᱟᱦᱮᱸᱱᱟ ᱫᱟᱜ ᱦᱚᱸ ᱵᱟᱭ ᱫᱟᱜ ᱞᱮᱫᱟ ᱠᱟᱹᱡ ᱫᱚᱢᱮ ᱜᱚᱨᱚᱢ ᱵᱩᱡᱷᱟᱹᱜ ᱠᱟᱱᱟ ᱛᱮᱦᱤᱧ ᱫᱚ ᱟᱨᱚ ᱦᱚᱞᱟ ᱟᱯᱮ ᱥᱮᱫ ᱫᱟᱜ ᱞᱮᱫ ᱛᱟᱦᱮᱫ ᱮ
ᱵᱟᱝ ᱜᱮ ᱫᱟᱜ ᱜᱮ ᱵᱟᱭ ᱫᱟᱜ ᱠᱟᱫᱟ ᱚᱱᱠᱟ ᱨᱤᱢᱤᱞ ᱛᱮᱜ ᱧᱮᱞᱱᱟ ᱟᱨ ᱠᱟᱹᱴᱤᱡ ᱮ ᱠᱮᱫᱟ ᱟᱨ ᱫᱟᱜ ᱠᱚᱫᱚ ᱦᱟᱸᱜ ᱵᱟᱭ ᱫᱟᱜ ᱠᱟᱫᱟ
ᱦᱚᱸ
ᱟᱹᱭᱩᱵ ᱵᱮᱨ ᱠᱷᱚᱡ ᱢᱚᱴᱟᱢᱩᱴᱤ ᱛᱤᱱᱴᱟ ᱠᱚᱨᱮ ᱠᱷᱚᱡ ᱦᱟᱸᱜ ᱨᱤᱢᱤᱞ ᱫᱚ ᱧᱮᱞ ᱞᱮᱱᱟ ᱟᱫᱚ ᱢᱚᱱᱮ ᱦᱩᱭᱩᱜ ᱠᱟᱱ ᱛᱟᱦᱮᱱᱟ ᱦᱳᱭᱛᱳ ᱦᱟᱸᱜ ᱫᱟᱜᱟᱭ ᱟᱨ ᱨᱮᱭᱟᱲ ᱦᱚᱭ ᱠᱚᱦᱚᱸ ᱦᱤᱡᱩᱜ ᱠᱟᱱ ᱛᱟᱦᱮᱱ ᱜᱮᱭᱟ
ᱦᱚᱸ ᱚᱱᱠᱟᱜᱮ ᱟᱵᱚᱦᱟᱣᱟ ᱛᱚ ᱵᱩᱡᱷᱟᱹᱜ ᱠᱟᱱ ᱛᱟᱦᱮᱸᱱᱟ ᱛᱚ ᱠᱟᱹᱡ ᱡᱩᱫᱤ ᱫᱟᱜ ᱧᱚᱜ ᱠᱷᱟᱡ ᱠᱟᱹᱡ ᱱᱟᱯᱟᱭ ᱧᱚᱜ ᱠᱚᱜ-ᱟ᱾ ᱟᱫᱚ ᱫᱟᱜ ᱦᱚᱸ ᱵᱟᱭ ᱫᱟᱜ ᱞᱮᱫ ᱫᱟᱭ᱾
ᱦᱮᱸ ᱫᱟᱜ ᱜᱮ ᱵᱟᱭ ᱫᱟᱜ ᱞᱮᱫᱟ ᱦᱟᱸᱜ᱾
ᱟᱸ
ᱛᱟᱦᱚᱞᱮ ᱜᱚᱝᱠᱮ ᱜᱟᱯᱟ ᱛᱚ ᱦᱟᱸᱜ ᱛᱤᱨᱤᱥᱮ ᱡᱩᱱ ᱠᱟᱱᱟ? ᱛᱟᱦᱚᱞᱮ ᱠᱷᱟᱱ ᱫᱚ ᱪᱮᱫ ᱞᱮᱠᱟ ᱥᱟᱯᱲᱟᱣ ᱦᱩᱭ ᱟᱠᱟᱱᱟ ᱟᱵᱚ ᱯᱟᱦᱴᱟ ᱠᱚᱫᱚ᱾
ᱟᱞᱮ ᱯᱟᱦᱴᱟ ᱠᱷᱚᱱᱟᱜ ᱥᱟᱯᱲᱟᱣ ᱵᱟᱲᱟ ᱫᱚ ᱦᱩᱭ ᱠᱟᱱᱟ ᱟᱨᱠᱤ ᱠᱟᱹᱡ ᱪᱷᱳᱴᱳ ᱠᱷᱟᱴᱳ ᱧᱚᱜ᱾ ᱡᱟᱦᱟᱸ ᱠᱟᱹᱡ ᱚᱱᱩᱥᱴᱷᱟᱱ ᱠᱚ ᱫᱚᱦᱚ ᱦᱩᱭ ᱠᱟᱱᱟ ᱡᱟᱦᱟᱸ ᱢᱟᱹᱭ ᱵᱟᱹᱵᱩ ᱛᱟᱠᱚ ᱞᱟᱹᱜᱤᱫ
ᱡᱟᱦᱟᱸ ᱯᱩᱡᱟᱹ ᱵᱟᱥᱟ ᱮᱢ ᱵᱟᱲᱟ ᱠᱟᱛᱮᱜ ᱡᱟᱦᱟᱸ ᱦᱩᱞ ᱢᱟᱦᱟ ᱠᱟᱹᱡ ᱞᱟᱠᱪᱟᱨ ᱮᱢ ᱠᱟᱛᱮᱜ ᱛᱟᱨᱯᱚᱨ ᱢᱟᱹᱭ ᱵᱟᱹᱵᱩ ᱛᱟ ᱠᱚ ᱞᱟᱹᱜᱤᱫ ᱡᱟᱦᱟᱸ ᱟᱵᱨᱤᱛᱤ ᱪᱷᱚᱲᱟ᱾ ᱡᱟᱦᱟᱸ ᱠᱩᱠᱞᱤ ᱛᱮᱞᱟ ᱮᱢ ᱥᱮᱨᱮᱧ ᱠᱚ᱾ ᱚ ᱚᱱᱟ ᱠᱚᱜᱮ ᱠᱟᱹᱡ ᱪᱷᱳᱴᱳ ᱠᱷᱟᱴᱚ ᱧᱚᱜ ᱫᱚᱦᱚ ᱦᱩᱭ ᱠᱟᱱᱟ ᱟᱫᱚ ᱟᱯᱮᱥᱮᱫ
ᱟᱞᱮ ᱥᱮᱫ ᱦᱚᱸ ᱜᱚᱝᱠᱮ ᱱᱚᱝᱠᱟ ᱧᱚᱜ ᱜᱮ ᱦᱟᱸᱜ ᱟᱞᱮ ᱫᱚ ᱦᱟᱸᱜ ᱫᱚ ᱢᱟᱱᱮ ᱤᱧ ᱡᱟ ᱢᱤᱫ ᱠᱟᱹᱴᱤᱡ ᱠᱷᱚᱡ ᱛᱟᱦᱮᱸ ᱞᱮᱱᱟ ᱚᱱᱟ ᱫᱚ ᱟᱛᱩ ᱨᱮᱜᱮ ᱦᱩᱭᱩᱜ ᱛᱟᱦᱮᱱᱟ᱾ ᱟᱞᱮ ᱟᱹᱛᱩ ᱨᱮᱜᱮ ᱟᱫᱚ ᱫᱚ ᱟᱹᱰᱤ ᱟᱹᱰᱤ ᱢᱟᱨᱟᱝ ᱢᱟᱱᱮ ᱟᱹᱰᱤ ᱡᱮ ᱟᱹᱰᱤ ᱵᱤᱨᱟᱴ ᱢᱤᱫᱴᱮᱱ ᱩᱪᱷᱟᱹᱱ ᱠᱟᱛᱮᱫ ᱚᱱᱠᱟ ᱠᱟᱛᱮ ᱫᱚ ᱟᱞᱮ ᱫᱚ ᱦᱟᱸᱜ ᱵᱟᱞᱮ ᱠᱚᱨᱟᱣ ᱜᱮᱭᱟ ᱱᱚᱣᱟ ᱫᱚ ᱟᱞᱮ ᱟᱹᱛᱩ ᱥᱩᱢᱩᱝ ᱜᱮ ᱢᱚᱴᱟᱢᱩᱴᱤ ᱢᱤᱫ ᱠᱟᱹᱴᱤᱡ ᱚᱱᱠᱟ ᱜᱮ ᱧᱮᱞ ᱦᱩᱭ ᱠᱟᱱᱟ ᱡᱮ ᱵᱟᱭᱨᱮ ᱠᱷᱚᱱ ᱫᱚᱢᱮ ᱠᱚ ᱦᱤᱡᱩᱜ ᱠᱟᱱᱟ ᱚᱱᱠᱟ ᱫᱚ ᱵᱟᱝ ᱟᱞᱮ ᱥᱩᱢᱩᱝ ᱜᱮᱞᱮ ᱠᱚᱨᱟᱣᱟ᱾ ᱠᱳᱱᱳ ᱩᱪᱷᱟᱹᱱ ᱵᱟᱝ ᱛᱟᱦᱮᱱᱟ ᱪᱮᱫ ᱵᱟᱝ ᱛᱟᱦᱮᱱᱟ ᱟᱫᱚ ᱛᱟᱦᱚᱞᱮ ᱠᱷᱟᱡ ᱛᱤᱨᱤᱥ ᱥᱮ ᱡᱩᱱ ᱨᱮᱱᱟᱜ ᱱᱚᱝᱠᱟ ᱫᱚ ᱠᱟᱹᱢᱤ ᱦᱚᱨᱟ ᱫᱚ ᱟᱞᱮ ᱦᱚᱸ ᱚᱱᱠᱟ ᱜᱮ ᱛᱟᱦᱮᱱᱟ ᱠᱤᱪᱷᱩ ᱥᱟᱯᱟᱯ ᱠᱚᱫᱚ ᱠᱤᱨᱤᱧ ᱛᱮᱱᱟᱜ ᱫᱚ ᱦᱟᱜ ᱞᱮ ᱟᱹᱜᱩ ᱵᱟᱲᱟᱭ ᱜᱮᱭᱟ ᱦᱟᱸᱜ ᱟᱨᱛᱳ ᱨᱮᱱ ᱠᱟᱹᱴᱤᱡ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱟᱹᱤᱡ ᱞᱮ ᱨᱮᱞᱤ ᱪᱚ ᱠᱚᱣᱟ ᱡᱮᱢᱚᱱ ᱟᱵᱚ ᱯᱚᱱᱨᱳᱭ ᱟᱜᱚᱥᱴ ᱨᱮᱵᱚᱱ ᱠᱚᱨᱟᱣᱟ᱾ ᱦᱮᱸ ᱥᱮ ᱯᱚᱱᱮᱨᱚᱭ ᱟᱜᱚᱥᱴ ᱡᱚᱠᱷᱚᱱ ᱦᱮᱸ,
ᱦᱳᱭ ᱟᱨᱠᱤ ᱚᱱᱠᱟ ᱜᱮ ᱟᱨ ᱦᱮᱸ ᱟᱸᱡᱚᱢᱚᱜ ᱠᱟᱱᱟ ᱟᱨ ᱠᱤᱪᱷᱩ ᱠᱤᱪᱷᱩ ᱡᱟᱭᱜᱟ ᱨᱮ ᱦᱚᱛᱚ ᱧᱮᱞᱚᱜ ᱠᱟᱱ ᱜᱮᱭᱟ ᱰᱤᱡᱮ ᱞᱟᱜᱽᱲᱮ ᱠᱚᱠᱚ ᱟᱹᱜᱩᱭᱮᱫᱟ ᱯᱚᱨᱚᱵᱽ
ᱮᱸ
ᱚᱨᱜᱮᱥᱴᱟᱨ ᱠᱚ ᱟᱫᱚ, ᱛᱤᱨᱤᱥᱮ ᱡᱩᱱ ᱨᱮᱫᱚ ᱚᱱᱟ ᱠᱚᱫᱚ ᱡᱮᱦᱮᱛᱩ ᱚᱱᱟ ᱨᱟᱹᱥᱠᱟᱹ ᱞᱮᱠᱟᱱ ᱫᱤᱱ ᱫᱚ ᱵᱟᱝ ᱠᱟᱱᱟ ᱡᱮ ᱚᱱᱟ ᱠᱚᱫᱚ ᱠᱚᱨᱟᱣ ᱩᱪᱤᱛ ᱵᱟᱝ ᱠᱟᱱᱟ᱾
ᱦᱮᱸ ᱦᱮᱸ, ᱦᱮᱸ ᱜᱚᱝᱠᱮ ᱚᱱᱟ ᱫᱚ ᱟᱹᱰᱤ ᱡᱚᱛᱷᱟᱛ ᱠᱟᱛᱷᱟ ᱵᱮᱱ ᱢᱮᱱ ᱠᱮᱫᱟ᱾ ᱛᱚ ᱠᱤᱪᱷᱩ ᱡᱟᱭᱜᱟ ᱨᱮᱦᱟᱸᱜ ᱟᱞᱤᱧ ᱫᱚ ᱱᱚᱝᱠᱟ ᱦᱚᱞᱤᱧ ᱢᱚᱱᱮᱭᱮᱫᱟ ᱢᱟᱱᱮ ᱱᱮᱛᱟᱨ ᱫᱚ ᱵᱟᱝ ᱪᱟᱞᱟᱣ ᱦᱩᱭ ᱠᱟᱱᱟ ᱵᱟᱨ ᱯᱮ ᱥᱮᱨᱢᱟ ᱯᱩᱱ ᱢᱚᱬᱮ
ᱦᱮᱸ
ᱥᱮᱨᱢᱟ ᱞᱟᱹᱭᱠᱤ ᱵᱚᱨᱚᱝ ᱠᱚᱢ ᱫᱚ ᱵᱟᱝ ᱠᱤᱱᱛᱩ ᱢᱤᱫ ᱥᱚᱢᱚᱭ ᱧᱮᱞᱚᱜ ᱠᱟᱱ ᱛᱟᱦᱮᱸᱱᱟ ᱠᱤᱪᱷᱩ ᱱᱟᱴᱚᱠ ᱦᱩᱭᱩᱜ ᱠᱟᱱ ᱛᱟᱦᱮᱸᱱᱟ ᱦᱮᱸ ᱥᱮ᱾ ᱡᱟᱛᱨᱟ ᱞᱮᱠᱟ ᱚᱱᱟ ᱱᱟᱴᱚᱠ ᱛᱟᱦᱮᱱ ᱠᱟᱱ ᱛᱟᱦᱮᱱᱟ ᱢᱟᱱᱮ ᱚᱱᱟ ᱱᱚᱭ ᱟᱴᱷᱚᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱟ ᱡᱩᱱ ᱨᱮ ᱪᱮᱫ ᱞᱮᱠᱟ ᱠᱟᱛᱮ ᱟᱵᱚᱨᱮᱱ ᱥᱮᱫᱟᱭ ᱥᱤᱫᱩ ᱠᱟᱹᱱᱩ ᱠᱚ ᱞᱟᱹᱲᱦᱟᱹᱭ ᱞᱮᱱ ᱤᱝᱨᱮᱡ ᱪᱮᱫ ᱞᱮᱠᱟ ᱠᱟᱛᱮᱫ ᱠᱚ ᱱᱟᱦᱟᱪᱟᱞᱮᱫ ᱵᱚᱱᱟ ᱱᱚᱜ-ᱚ ᱱᱚᱝᱠᱟᱱᱟᱜ ᱠᱤᱪᱷᱩ ᱪᱤᱛᱟᱹᱨ ᱦᱟᱸᱜ ᱧᱮᱞᱚᱜ ᱠᱟᱱ ᱛᱟᱦᱮᱱᱟ ᱾ ᱚᱱᱠᱟᱱᱟᱜ ᱦᱩᱭ ᱞᱮᱱᱠᱷᱟᱱ ᱫᱚ ᱟᱹᱞᱤᱧᱟᱜ ᱢᱚᱱᱮ ᱛᱮᱞᱤᱧ ᱢᱚᱱᱮᱭᱟ ᱡᱮ ᱚᱱᱟ ᱠᱚᱫᱚ ᱦᱩᱭ ᱫᱚ ᱞᱟᱠᱛᱤ ᱠᱟᱱᱟ ᱡᱟᱦᱟᱸᱭ ᱫᱚ ᱱᱮᱛᱟᱨ ᱢᱟᱹᱭ ᱵᱟᱹᱵᱩ ᱛᱟᱠᱚ ᱥᱮ ᱟᱹᱰᱤᱜᱟᱱ ᱦᱚᱲ ᱡᱟᱦᱟᱸᱭ ᱵᱟᱠᱚ ᱵᱟᱲᱟᱭᱟ ᱪᱮᱫᱟᱜ ᱵᱚᱱ ᱛᱮᱦᱮᱧ ᱫᱚ ᱱᱚᱣᱟ ᱫᱚ ᱨᱟᱹᱥᱠᱟᱹ ᱫᱤᱱ ᱫᱚ ᱵᱟᱝ ᱩᱱᱚᱜ ᱠᱤᱪᱷᱩ ᱢᱤᱫᱴᱮᱱ ᱵᱟᱨᱭᱟ ᱦᱩᱭ ᱞᱮᱠᱷᱟᱱ ᱫᱚ ᱠᱷᱩᱵ ᱟᱹᱰᱤ ᱱᱟᱯᱟᱭ ᱠᱚᱜ-ᱟ ᱦᱮᱸ ᱠᱤᱱᱛᱩ ᱤᱧ ᱱᱚᱣᱟ ᱱᱚᱣᱟ ᱵᱤᱫ ᱫᱚ ᱟᱹᱰᱤ ᱞᱤᱧ ᱵᱟᱞᱤᱧ ᱠᱩᱥᱤᱭᱟᱜ ᱜᱮᱭᱟ ᱡᱟᱦᱟᱸ ᱫᱚ ᱯᱨᱳᱜᱨᱟᱢ ᱠᱚ ᱱᱤᱛᱚᱜ ᱡᱟᱦᱟᱸ ᱦᱩᱭᱩᱜ ᱠᱟᱱᱟ ᱡᱟᱦᱟᱸ ᱫᱚ ᱚᱱᱮ ᱵᱟᱹᱵᱩ ᱛᱟᱠᱚᱣᱟᱜ ᱚᱱᱟ ᱩᱫᱽᱫᱤᱥᱚ ᱜᱮ ᱵᱚᱫᱚᱞᱚᱜ ᱠᱟᱱᱟ᱾ ᱡᱮ ᱩᱱᱤ ᱪᱮᱫ ᱮ ᱪᱟᱞᱟᱣ- ᱪᱮᱫᱟᱜ ᱮ ᱪᱟᱞᱟᱣ ᱠᱟᱱᱟ ᱟᱨ ᱪᱮᱫᱟᱜ ᱦᱮᱸ ᱦᱮᱸ ᱚᱱᱠᱟᱱᱟᱜ ᱠᱷᱚᱱ ᱫᱚ ᱟᱹᱞᱤᱧ ᱫᱚ ᱮᱠᱫᱚᱢ ᱜᱮ ᱠᱩᱥᱤ ᱫᱚ ᱵᱟᱹᱱᱩᱜ ᱞᱤᱧᱟ᱾ ᱠᱤᱱᱛᱩ ᱱᱚᱝᱠᱟ ᱱᱟᱜ ᱡᱟᱦᱟᱸ ᱫᱚ ᱚᱱᱠᱟᱱᱟᱜ ᱡᱟᱦᱟᱸ ᱟᱵᱚᱣᱟᱜ ᱥᱤᱠᱠᱷᱟ ᱢᱩᱞᱞᱚᱠ ᱨᱮᱱᱟᱜ ᱠᱤᱪᱷᱩ ᱠᱟᱹᱢᱤ ᱠᱟᱱᱟ ᱚᱱᱟ ᱠᱚᱫᱚ ᱠᱚᱨᱟᱣ ᱞᱮᱠᱷᱟᱡ ᱦᱳᱭᱛᱳ ᱵᱩᱡ ᱟᱵᱚᱱ ᱥᱮ ᱟᱵᱚ ᱫᱚ ᱦᱚᱭᱛᱚ ᱱᱤᱛᱚᱜ ᱵᱚᱱ ᱵᱩᱡᱽ ᱟᱹᱜᱩᱭᱮᱫᱟ ᱠᱤᱱᱛᱩ ᱟᱵᱚ ᱡᱟᱦᱟᱸᱭ ᱫᱚ ᱠᱚ ᱠᱟᱹᱴᱤᱡ ᱜᱮᱭᱟ ᱡᱟᱦᱟᱸᱭ ᱫᱚ ᱥᱳᱞᱳ ᱥᱚ ᱥᱟᱛᱨᱚ ᱵᱚᱭᱚᱥ ᱨᱮᱱ ᱩᱱᱠᱩ ᱫᱚ ᱦᱳᱭᱛᱚ ᱚᱱᱟ ᱫᱚ ᱵᱟᱠᱚ ᱵᱩᱡᱽ ᱫᱟᱲᱮᱭᱟᱜ ᱠᱟᱱᱟ ᱠᱟᱨᱚᱱ ᱩᱱᱠᱩ ᱚᱱᱟ ᱨᱮᱱᱟᱜ ᱨᱟᱥᱟ ᱵᱟᱠᱚ ᱵᱟᱲᱟᱭᱟ᱾
ᱦᱳᱭ ᱟᱫᱚ ᱚᱱᱟ ᱠᱚᱱᱫᱚ ᱠᱚᱨᱟᱭ ᱩᱪᱤᱛ ᱵᱟᱝ ᱠᱟᱱᱟ ᱟᱨᱠᱤ᱾
ᱦᱩᱸ ᱦᱩᱸ ᱱᱚᱝᱠᱟᱱᱟᱜ ᱫᱚ ᱠᱚᱨᱟᱣ ᱩᱪᱤᱛ ᱵᱟᱝ ᱠᱟᱱᱟ ᱟᱫᱚ ᱚᱱᱟᱜᱮ ᱟᱵᱚ ᱠᱚ ᱡᱩ ᱡᱩᱣᱟᱹᱱ ᱠᱚ ᱛᱤᱥ ᱵᱚᱱ ᱪᱮᱸᱜᱷᱟᱜ-ᱟ ᱮᱱᱛᱮᱫ᱾ ᱛᱤᱥ ᱡᱷᱚᱛᱚ ᱚᱱᱠᱟ ᱡᱷᱚᱛᱚ ᱦᱚᱲ ᱵᱚᱱ ᱵᱩᱡᱟ ᱦᱳᱭ᱾ ᱢᱤᱫ ᱫᱤᱱ ᱫᱚ ᱨᱮᱱᱟᱜ ᱦᱚᱸ ᱞᱟᱹᱭ ᱦᱩᱭᱩᱜ ᱛᱟᱵᱚᱱᱟ᱾ ᱟᱥᱛᱮ ᱟᱥᱛᱮ ᱧᱮᱞᱚᱜ ᱠᱟᱱᱟ ᱡᱚᱛ ᱜᱮ ᱦᱟᱸᱜ ᱱᱚᱣᱟ ᱠᱚ ᱪᱤᱱᱛᱟᱹ ᱵᱷᱟᱵᱽᱱᱟᱭᱮᱫ ᱛᱟᱵᱚᱱᱟ᱾ ᱱᱚᱣᱟ ᱠᱚ ᱵᱟᱝ ᱦᱩᱭ ᱞᱮᱱᱠᱷᱟᱱ ᱟᱹᱰᱤ ᱱᱟᱯᱟᱭᱚᱜᱼᱟ᱾ ᱟᱫᱚ ᱚᱱᱠᱟ ᱠᱟᱛᱮᱜ ᱜᱮ ᱦᱟᱸᱜ ᱦᱳᱭᱛᱳ ᱦᱚᱴᱟᱛ ᱠᱚᱨᱮ ᱡᱟᱦᱟᱱᱟᱜ ᱵᱟᱝ ᱦᱩᱭᱩᱜᱼᱟ᱾ ᱟᱵᱚ ᱵᱚᱱ ᱢᱮᱱᱫᱟ ᱦᱚᱴᱟᱛ ᱠᱚᱨᱮ ᱯᱚᱨᱤᱵᱚᱨᱛᱚᱱ ᱵᱟᱝ ᱦᱩᱭᱩᱜᱼᱟ, ᱯᱚᱨᱤᱵᱚᱨᱛᱚᱱ ᱠᱚᱨᱛᱮ ᱜᱮᱞᱮ
ᱦᱳ ᱟᱫᱚ ᱦᱚᱴᱟᱛ ᱠᱚᱨᱮ ᱦᱮᱸ ᱥᱚᱢᱚᱭ ᱫᱚ ᱞᱟᱜᱟᱜ ᱜᱮᱭᱟ ᱡᱟᱦᱟᱱᱟᱜ ᱯᱚᱨᱤᱵᱚᱨᱛᱚᱱ ᱦᱚᱸ ᱪᱟᱭᱛᱮ ᱜᱮᱞᱮ᱾ ᱞᱟᱹᱭ ᱛᱚᱨᱟ ᱛᱚ ᱵᱟᱝ ᱦᱩᱭ ᱜᱚᱫᱚᱜᱼᱟ ᱡᱮ ᱜᱮ
ᱵᱟᱝ ᱦᱮᱸ ᱜᱚᱢᱠᱮ ᱞᱟᱹᱭᱵᱮᱱ᱾
ᱦᱮᱸ ᱴᱟᱣᱟᱨ ᱟᱡᱚᱢᱚᱜ ᱠᱟᱱᱟ? ᱦᱮᱞᱳ ᱴᱟᱣᱟᱨ ᱧᱟᱢᱮᱫ ᱛᱟᱵᱮᱱᱟ?
ᱴᱟᱣᱟᱨ ᱧᱟᱢ ᱫᱟᱭ ᱦᱮᱸ ᱦᱮᱸ ᱨᱚᱲ ᱯᱩᱨᱟᱹ ᱠᱤᱞᱭᱟᱨ ᱟᱸᱡᱚᱢᱚᱜ ᱠᱟᱱᱟ᱾
ᱚ᱾
ᱟᱫᱚ ᱯᱚᱨᱤᱵᱚᱨᱛᱚᱱ ᱫᱚ ᱚᱱᱟᱫᱚ ᱞᱟᱹᱭ ᱛᱮᱨᱟ ᱫᱚ ᱵᱟᱝ ᱦᱩᱭ ᱜᱚᱫᱚᱜ-ᱟ ᱛᱚ ᱟᱫᱚ ᱠᱟᱹᱡ ᱥᱳᱢᱚᱭ ᱫᱚ ᱦᱟᱛᱟᱣ ᱜᱮ ᱛᱟᱵᱚᱱᱟᱭ᱾
ᱦᱮᱸ ᱠᱟᱨᱚᱱ ᱦᱩᱭᱩᱜ ᱠᱟᱱᱟ ᱱᱤᱛᱚᱜ ᱡᱚᱛᱚ ᱢᱟᱹᱭ ᱵᱟᱹᱵᱩ ᱛᱟᱠᱚ ᱥᱳᱞᱳ-ᱥᱟᱛᱮᱨᱚ ᱵᱚᱪᱷᱚᱨ ᱵᱚᱭᱚᱥ ᱡᱚᱛᱚ ᱤᱱᱴᱟᱨᱴᱮᱱᱢᱮᱱᱴ ᱨᱮ ᱢᱟᱛᱟᱣ ᱦᱮᱱᱟᱜ ᱠᱚᱣᱟ᱾
ᱦᱮᱸ ᱛᱚ ᱚᱱᱟ ᱨᱮᱜᱮ ᱛᱚ ᱦᱚᱸ-ᱚᱭ ᱛᱟᱦᱮᱱ ᱠᱟᱱ᱾ ᱦᱳᱭ ᱚᱱᱮ ᱡᱟᱦᱟᱸ ᱫᱚ ᱥᱳᱥᱟᱞ ᱢᱤᱰᱤᱭᱟ ᱨᱮ ᱠᱟᱹᱡ ᱚᱱᱮ ᱨᱟᱹᱥᱠᱟᱹ ᱦᱳᱭ
ᱠᱟᱹ ᱫᱚᱨᱠᱟᱨᱚᱜ ᱠᱟᱱᱟ ᱟᱨ ᱛᱟᱦᱚᱞᱮ ᱟᱫᱚ ᱡᱟᱦᱟᱸ ᱫᱚ ᱦᱟᱸᱜ ᱱᱤᱛᱚᱜ ᱫᱚ ᱡᱩᱫᱤ ᱟᱵᱚ ᱦᱚᱴᱟᱛ ᱠᱚᱨᱮ ᱱᱚᱝᱠᱟ ᱵᱚᱱ ᱜᱚᱫ ᱠᱟᱜᱼᱟ ᱡᱮ ᱮᱠᱫᱚ ᱥᱩᱫᱷᱩ ᱚᱱᱟ ᱢᱟᱱᱮ ᱢᱤᱫᱴᱮᱱ ᱢᱟᱱᱚᱛᱟᱱ ᱡᱩᱱ ᱤᱫᱤ ᱠᱟᱛᱮᱫ ᱦᱟᱸᱜ-ᱮ ᱢᱮᱱ ᱠᱮᱫᱟ ᱛᱟᱦᱚᱞᱮ ᱠᱷᱟᱱ ᱚᱱᱟ ᱫᱚ ᱦᱳᱭ ᱟᱸᱡᱚᱢ ᱨᱮᱜ ᱡᱚᱛᱚ ᱦᱚᱲ ᱫᱚ ᱦᱟᱸᱜ ᱫᱚᱢᱮ ᱮᱠᱴᱟ ᱫᱚ ᱠᱩᱥᱤ ᱵᱟᱠᱚ ᱵᱩᱡᱟ᱾ ᱛᱟᱦᱚᱞᱮ ᱩᱱᱠᱩ ᱞᱟᱹᱜᱤᱫ ᱫᱚ ᱚᱱᱮ ᱚᱱᱠᱟᱱᱟᱜ ᱱᱟᱴᱚᱠ ᱦᱮᱸ ᱦᱮᱸ ᱚᱠᱚᱭ ᱛᱤᱸᱜᱩ ᱛᱤᱸᱜᱩ ᱥᱮᱱ ᱠᱟᱛᱮᱜ
ᱯᱟᱦᱟᱣ ᱠᱟᱹᱡ ᱫᱚᱨᱠᱟᱨ ᱠᱟᱱᱟ᱾
ᱦᱮᱸ ᱢᱤᱫᱴᱮᱡ ᱵᱟᱨᱭᱟ ᱮᱱᱛᱮᱫ ᱢᱟᱱᱮ ᱚᱱᱟ ᱫᱚ ᱪᱮᱫ ᱞᱮᱠᱟ ᱮᱱᱛᱮᱫ ᱪᱮᱫ ᱞᱮᱠᱟ ᱠᱟᱛᱮᱜ ᱱᱟᱴᱚᱠ ᱦᱩᱭᱩᱜᱼᱟ ᱟᱵᱮᱱ ᱦᱟᱜ ᱥᱟᱵ ᱠᱚ ᱟᱵᱮᱱ ᱟᱵᱮᱱ ᱵᱮᱱ ᱠᱚᱨᱟᱣ ᱦᱚᱪᱚᱭᱫᱟ ᱟᱵᱮᱱ ᱫᱚ ᱢᱤᱫᱴᱮᱱ ᱠᱚ ᱟᱵᱚᱠ ᱟᱵᱮᱱ ᱠᱚ ᱮᱢᱟ ᱵᱮᱱᱟ ᱥᱮ ᱟᱞᱮ ᱫᱚ ᱱᱚᱣᱟ ᱞᱮ ᱠᱚᱨᱟᱣ ᱞᱟᱹᱜᱤᱫ᱾ᱛᱟᱦᱞᱮ ᱟᱵᱮᱱ ᱫᱚ ᱚᱱᱟ ᱥᱠᱨᱤᱯᱴ ᱵᱮᱱ ᱧᱮᱞᱟ ᱮᱱᱛᱮᱫᱺ ᱡᱮ ᱟᱯᱮᱭᱟᱜ ᱥᱠᱨᱤᱯᱴ ᱪᱮᱫ ᱦᱮᱱᱟᱜᱼᱟ ᱡᱮ ᱟᱯᱮᱭᱟᱜ ᱱᱚᱣᱟ ᱨᱮ ᱡᱮᱦᱮᱛᱩ ᱯᱮ ᱠᱚᱨᱟᱣ ᱦᱚᱪᱚᱭ ᱫᱟ ᱛᱟᱦᱚᱞᱮ ᱩᱱᱠᱩᱣᱟᱜ ᱥᱤᱠᱷᱟ ᱢᱩᱩᱞᱩᱠ ᱠᱟᱱᱟ ᱥᱮ ᱵᱟᱝᱡᱮ ᱱᱚᱣᱟ ᱤᱫᱤ ᱪᱮᱫ ᱠᱟᱱᱟ ᱥᱮ ᱵᱟᱝ ᱡᱮ ᱱᱚᱣᱟ ᱧᱮᱞ ᱠᱟᱛᱮᱜ ᱫᱤᱥᱚᱢ ᱦᱚᱲ ᱠᱚ ᱵᱩᱡᱟ᱾ ᱡᱩᱫᱤ ᱚᱱᱠᱟᱱᱟᱜ ᱦᱩᱭᱩᱜᱼᱟ ᱮᱯᱨᱩᱵᱷᱚᱜᱼᱟ ᱡᱩᱫᱤ ᱵᱟᱝ ᱠᱟᱱᱟ ᱛᱟᱦᱚᱞᱮ ᱵᱟᱝ ᱮᱯᱨᱩᱵᱷ ᱦᱟᱸᱜ᱾ ᱢᱤᱫᱴᱮᱱ ᱵᱟᱨᱭᱟ ᱠᱚ ᱞᱮᱠᱷᱟ ᱦᱳᱭᱛᱳ ᱟᱹᱰᱤ ᱱᱟᱯᱟᱭ ᱠᱚᱜ-ᱟ ᱟᱫᱚ ᱪᱚᱞᱚ ᱱᱚᱣᱟ ᱦᱚᱸ ᱥᱚᱢᱚᱭ ᱥᱟᱶ ᱥᱟᱶᱛᱮ ᱦᱟᱸᱜ ᱵᱚᱱ ᱞᱟᱦᱟ ᱥᱮᱫ ᱵᱚᱱ ᱧᱮᱞᱟ ᱪᱮᱫ ᱞᱮᱠᱟ ᱠᱚᱨᱟᱣ ᱞᱮᱠᱷᱟᱡ ᱟᱹᱰᱤ ᱱᱟᱯᱟᱭᱚᱜᱼᱟ, ᱪᱮᱫᱞᱮᱠᱟ ᱠᱚᱨᱟᱣ ᱞᱮᱠᱷᱟᱡ ᱱᱚᱣᱟ ᱫᱚ ᱮᱠᱫᱚᱢ ᱫᱚᱨᱠᱟᱨ ᱵᱟᱝ ᱠᱟᱱᱟ᱾
ᱦᱳᱭ ᱟᱫᱚ ᱚᱱᱟ ᱫᱚ ᱧᱮᱞᱚᱜ ᱜᱮᱭᱟ ᱛᱚ ᱡᱟᱦᱟᱸ ᱠᱚᱨᱟᱣ ᱥᱚᱢᱚᱭ ᱡᱟᱦᱟᱸ ᱵᱷᱟᱜᱮ ᱟᱨ ᱵᱟᱹᱲᱤᱡ ᱚᱱᱟᱛᱚ ᱵᱩᱡᱟᱹᱜᱚᱜ-ᱟ ᱛᱚ ᱥᱚᱢᱚᱭ ᱥᱮᱴᱮᱨ ᱞᱮᱱᱠᱷᱟᱡ ᱜᱮ᱾
ᱦᱮᱸ ᱦᱮᱸ ᱦᱮᱸ᱾ ᱞᱟᱦᱟ ᱠᱷᱚᱡᱽ ᱫᱚ ᱦᱟᱸᱜ ᱵᱟᱵᱚᱱ ᱞᱟᱹᱭ ᱫᱟᱲᱤᱭᱟᱜᱼᱟ ᱡᱮ ᱱᱚᱣᱟ ᱫᱚ ᱱᱚᱣᱟ ᱜᱮ ᱵᱷᱟᱜᱤ ᱦᱩᱭᱩᱜᱼᱟ ᱱᱚᱣᱟ ᱫᱚ ᱠᱷᱟᱨᱟᱯ ᱜᱮᱭᱟ ᱮᱸᱻᱦᱮᱜ᱾ ᱚᱱᱠᱟ ᱫᱚ ᱵᱟᱝ ᱠᱟᱱᱟ ᱧᱮᱞ ᱠᱟᱛᱮᱫ ᱵᱚᱱ ᱵᱤᱪᱟᱹᱨ ᱟᱪᱟᱨᱟ᱾ ᱵᱩᱡ ᱟᱵᱚᱱ ᱟᱨ ᱠᱤᱪᱷᱩ ᱜᱩᱞᱟ ᱫᱚ ᱡᱮᱢᱚᱱ ᱵᱚᱱ ᱵᱩᱡ ᱵᱩᱡ ᱠᱟᱫᱟ ᱡᱮ ᱯᱨᱜᱮᱨᱟᱢ ᱫᱚ ᱴᱳᱴᱟᱞᱤ ᱠᱚᱨᱟᱣ ᱵᱟᱝ ᱜᱟᱱᱚᱜ-ᱟ ᱠᱷᱟᱱ ᱚᱱᱟ ᱫᱚ ᱠᱳᱱᱳ ᱱᱚᱣᱟ ᱨᱮᱱᱟᱜ ᱫᱚ ᱤᱭᱟᱹ ᱜᱮ ᱵᱟᱝ ᱠᱟᱱᱟ, ᱚᱨᱥᱚᱝ ᱜᱮ ᱵᱟᱝ ᱠᱟᱱᱟ ᱚᱸᱰᱮ ᱥᱤᱨᱤᱯᱷ
ᱦᱳᱭ ᱚᱱᱟ ᱠᱚᱱᱚ ᱥᱤᱠᱠᱷᱟ ᱜᱮ ᱵᱟᱠᱚ ᱧᱟᱢ ᱫᱟ ᱚᱱᱟ ᱨᱮ᱾
ᱵᱟ, ᱩᱱᱠᱩ ᱚᱲᱟᱜ ᱨᱮ ᱦᱮᱡ ᱠᱟᱛᱮᱫ ᱡᱩᱫᱤᱢ ᱠᱩᱞᱤ ᱠᱚᱣᱟ ᱡᱮ ᱪᱮᱫ ᱯᱮ ᱧᱮᱞ ᱠᱮᱫᱟ ᱩᱱᱠᱩ ᱵᱟᱠᱚ ᱞᱟᱹᱭ ᱫᱟᱲᱮᱭᱟᱜᱼᱟ, ᱛᱤᱨᱤᱥᱟ ᱡᱩᱱ ᱨᱮ ᱡᱮ ᱪᱮᱫ ᱯᱮ ᱦᱮᱸ ᱦᱩᱭ ᱠᱟᱱᱟ ᱟᱫᱚ ᱚᱱᱛᱮ ᱟᱪᱷᱟ ᱫᱚ ᱦᱟᱸᱜ ᱤᱧ ᱢᱚᱱᱮᱭᱟ ᱡᱮ ᱚᱠᱟᱱᱟᱜ ᱫᱚ ᱠᱚᱨᱟᱣ ᱨᱮᱱᱟᱜ ᱞᱟᱹᱠᱛᱤ ᱜᱮ ᱵᱟᱹᱱᱩᱜᱼᱟ᱾ ᱮᱢᱚᱱ ᱡᱤ ᱡᱤᱱᱤᱥ ᱠᱚᱨᱟᱣ ᱦᱩᱭᱩᱜᱼᱟ ᱦᱮᱡ ᱠᱟ ᱠᱟᱛᱮᱫ ᱡᱟᱦᱟᱸᱭ ᱪᱮᱫ ᱦᱚᱸ ᱵᱟᱭ ᱵᱩᱡ ᱠᱟᱫᱟ ᱩᱱᱤ ᱦᱚᱸ ᱦᱮᱡ ᱠᱟᱛᱮ ᱚᱲᱟᱜ ᱨᱮ ᱞᱟᱹᱭ ᱫᱟᱲᱮᱭᱟᱜ ᱢᱟᱭ ᱦᱮᱸ ᱟ ᱛᱨᱤᱥᱮ ᱡᱩᱱ ᱦᱩᱭᱱᱟ, ᱦᱩᱞ ᱢᱟᱦᱟ ᱛᱟᱦᱮᱸ ᱞᱮᱱᱟ, ᱱᱚᱣᱟ ᱠᱚᱠᱚ ᱢᱮᱱ ᱮᱫᱟ, ᱱᱚᱝᱠᱟ ᱠᱚ ᱱᱚᱝᱠᱟ ᱠᱚ ᱪᱟᱨ ᱞᱮᱫ ᱠᱚᱣᱟ ᱟᱵᱚ ᱥᱟᱱᱛᱟᱲ ᱠᱚ, ᱤᱱᱠᱟᱹᱱᱟᱜ ᱠᱤ ᱠᱤᱪᱷᱩ ᱢᱟᱱᱮ ᱟᱹᱰᱤ ᱵᱟᱹᱲᱛᱤ ᱫᱚᱨᱠᱟᱨ ᱵᱟᱱᱩᱜᱼᱟ ᱤᱧᱟᱹᱜ ᱫᱚ, ᱡᱮᱢᱚᱱ ᱩᱱᱤ ᱵᱚᱞᱚ ᱫᱩ ᱫᱩᱣᱟᱹᱨ ᱵᱚᱞᱚ ᱪᱩ ᱩᱱᱟᱹᱜ ᱜᱟᱱ ᱫᱚᱭ ᱞᱟᱹᱭ ᱫᱟᱲᱮᱜ ᱢᱟᱭ ᱦᱮᱸ᱾ ᱚᱲᱟᱜ ᱦᱚᱲ ᱡᱚᱠᱷᱚᱱ ᱠᱚ ᱠᱩᱞᱤᱭᱟ ᱮᱱᱛᱮᱫ, ᱦᱮᱸ ᱵᱟᱵᱩ ᱪᱟᱞᱟᱣ ᱞᱮᱱᱟ ᱯᱮ ᱪᱮᱫ ᱠᱚ ᱦᱩᱭᱮᱱᱟ?
ᱥᱤᱧ ᱧᱚᱜ ᱢᱚᱪᱟ ᱛᱮ ᱡᱟᱦᱟᱸ ᱠᱟᱹᱡ ᱠᱷᱟᱴᱚ ᱧᱚᱜ ᱢᱚᱪᱟ ᱛᱮ ᱟᱡ ᱡᱮᱢᱚᱱ ᱫᱟᱲᱮᱭᱟᱜ ᱢᱟ ᱡᱮ ᱱᱚᱝᱠᱟ ᱱᱚᱝᱠᱟ ᱦᱩᱭᱮᱱᱟ ᱟᱵᱚᱣᱟᱜ ᱦᱩᱞ ᱫᱤᱵᱚᱥ᱾ ᱮᱸ ᱡᱟᱦᱟᱸ ᱛᱤᱨᱤᱥᱮ ᱡᱩᱱ ᱱᱚᱝᱠᱟ ᱱᱚ ᱠᱟ ᱟᱵᱚ ᱦᱚᱲ ᱪᱮᱛᱟᱱ ᱠᱚ ᱱᱟᱦᱟᱪᱟᱨ ᱞᱮᱫᱟ ᱡᱮ ᱤᱝᱨᱮᱡᱽ ᱠᱚ, ᱟᱭᱟᱜ ᱦᱩᱰᱤᱧ ᱢᱟᱪᱷᱟ ᱛᱮ ᱡᱮᱢᱚᱱ ᱞᱟᱹᱭ ᱫᱟᱲᱮᱭᱟᱜ ᱢᱟᱭ ᱡᱟᱦᱟᱱᱟᱜ ᱟᱡ ᱧᱮᱞᱛᱮ ᱟᱨᱠᱤ ᱡᱟᱦᱟᱸᱭ ᱵᱩᱡ ᱠᱮᱫᱟᱭ᱾
ᱦᱮᱸ ᱤᱧ ᱞᱮᱠᱟ ᱜᱮ ᱢᱟᱱᱮ ᱛᱟᱛᱮ ᱦᱩᱭᱩᱜ ᱠᱟᱱᱟ ᱞᱟᱹᱴᱩᱭ ᱦᱩᱭᱩᱜ ᱟᱨ ᱠᱟᱹᱴᱤᱡ ᱦᱩᱭᱩᱜ ᱩᱱᱟᱹᱜ ᱜᱟᱱ ᱫᱚᱭ ᱵᱩᱡ ᱫᱤ ᱵᱩᱡ-ᱮ ᱥᱮᱬᱟᱣ ᱠᱟᱫᱟ ᱨᱚᱲᱮ ᱥᱮᱬᱟ ᱠᱟᱫᱟ ᱩᱱᱟᱹᱜ ᱜᱟᱱ ᱡᱮᱢᱚᱱ ᱩᱱᱤᱭᱟᱜ ᱵᱚᱦᱚᱜ ᱵᱷᱤᱛᱤᱨ ᱨᱮᱵᱚᱱ ᱤᱫᱤ ᱫᱟᱲᱮᱭᱟᱜ ᱢᱟ ᱪᱮᱫ ᱞᱟᱜᱤᱫ ᱟᱨ ᱵᱟᱝᱠᱷᱟᱱ ᱫᱚ
ᱦᱮᱸ᱾
ᱪᱮᱫ ᱤᱧ ᱢᱮᱱ ᱠᱮᱫ ᱢᱤᱫ ᱥᱚᱢᱚᱭ ᱫᱚ ᱯᱟᱛᱟ ᱧᱮᱞ ᱞᱟᱹᱜᱤᱫ ᱛᱮᱫᱚ ᱵᱟᱝ ᱚᱠᱟ ᱚᱠᱛᱮ ᱛᱟᱦᱮᱸ ᱠᱟᱱᱟ ᱥᱟᱺᱜᱤᱧ ᱥᱟᱺᱜᱤᱧ ᱯᱚᱥᱪᱤᱢ ᱵᱟᱝᱞᱟ ᱯᱚᱱᱚᱛ ᱨᱮᱱᱟᱜ ᱟᱹᱰᱤ ᱜᱟᱱ ᱰᱤᱥᱴᱤᱠ ᱠᱚᱨᱮ᱾ ᱟᱹᱰᱤ ᱟᱹᱰᱤ ᱡᱟᱭᱜᱟ ᱨᱮ ᱟᱹᱰᱤᱜᱟᱱ ᱡᱤᱱᱤᱥ ᱧᱮᱞ ᱦᱩᱭ ᱠᱟᱱᱟ, ᱛᱚ ᱚᱱᱟ ᱚᱠᱛᱚ ᱫᱚ ᱱᱮ ᱦᱚᱲ ᱦᱚᱸ ᱵᱟᱝ ᱵᱩᱡᱽ ᱦᱩᱭ ᱠᱟᱱᱟ ᱡᱮ ᱮᱠᱪᱩᱞᱤ ᱪᱮᱫ ᱦᱩᱭᱩᱜ ᱠᱟᱱᱟ ᱪᱮᱫᱟᱜ ᱦᱩᱭᱩᱜ ᱠᱟᱱᱟ, ᱛᱚ ᱱᱮᱛᱟᱨ ᱫᱩᱲᱩᱵ ᱠᱟᱛᱮᱜ ᱪᱤᱱᱛᱟᱹ ᱵᱟᱲᱟᱭ ᱦᱩᱭᱩᱜ ᱛᱟᱦᱮᱱᱟ ᱡᱮ ᱱᱚᱣᱟ ᱠᱚᱫᱚ ᱮᱠᱫᱚᱢ ᱩᱪᱤᱛ ᱜᱮ ᱵᱟᱝ ᱛᱟᱦᱮᱸ ᱞᱮᱱᱟ᱾ ᱚᱱᱠᱟᱱᱟᱜ ᱯᱨᱳ
ᱦᱚᱸ ᱚᱱᱟᱦᱚᱸ ᱚᱱᱠᱟᱱᱟᱜ ᱯᱨᱳᱜᱨᱟᱢ ᱫᱚ ᱮᱠᱫᱚᱢ ᱩᱪᱤᱛ ᱜᱮ ᱵᱟᱝ ᱠᱟᱱᱟ ᱟᱨ ᱱᱮᱛᱟᱨ ᱫᱚ ᱦᱚᱸᱜ-ᱚᱭ ᱛᱚ ᱧᱮᱞ ᱤᱫᱤᱜ ᱠᱟᱱᱟ ᱡᱮ ᱮᱵᱚᱝ ᱯᱟᱛᱟ ᱯᱚᱨᱚᱵᱽ ᱠᱚᱨᱮ ᱟᱨ ᱱᱮᱛᱟᱨ ᱫᱚ ᱦᱚᱸᱜᱼᱚᱭ ᱛᱚ ᱧᱮᱞ ᱤᱫᱤᱜ ᱠᱟᱱᱟ ᱯᱨᱚᱛᱤᱴᱤ ᱯᱟᱛᱟ ᱯᱚᱨᱚᱵᱽ ᱠᱚᱨᱮ ᱜᱮ ᱦᱮᱞᱳ᱾
ᱦᱮᱞᱳ ᱜᱚᱝᱠᱮ᱾
ᱦᱮᱸ ᱨᱚᱲ ᱟᱸᱡᱚᱢᱚᱜ ᱠᱟᱱᱟ ᱠᱞᱤᱭᱟᱨ ᱧᱚᱜ ᱜᱮ, ᱦᱮᱞᱳ᱾ ᱨᱚᱲ ᱟᱸᱡᱚᱢᱚᱜ ᱠᱟᱱᱟ ᱱᱚᱣᱟ ᱦᱚᱸᱜᱼᱚᱭ ᱛᱚ ᱟᱫᱚ ᱯᱨᱚᱛᱤᱴᱤ ᱯᱟᱛᱟ ᱯᱚᱨᱚᱵᱽ ᱠᱚᱨᱮ ᱦᱚᱸᱜ-ᱚᱭᱤᱧ ᱪᱟᱞᱟᱣ ᱵᱟᱲᱟ ᱦᱩᱭᱱᱟ ᱧᱮᱞ ᱦᱩᱭᱱᱟ ᱡᱮ ᱦᱟᱺᱰᱤ ᱯᱟᱹᱣᱨᱟᱹ ᱫᱚ ᱮᱠᱟᱞ ᱠᱚ ᱵᱚᱱᱫᱚ ᱟᱠᱟᱫᱟ ᱵᱟᱠᱚ ᱢᱟ ᱵᱟᱠᱚ ᱦᱟᱴ ᱦᱚᱪᱚᱣᱟᱜ ᱠᱟᱱᱟ ᱚᱱᱟᱦᱚᱸ ᱢᱤᱫ ᱜᱚᱴᱮᱮᱡ ᱟᱵᱚᱣᱟᱜ ᱥᱟᱱᱛᱟᱲ ᱞᱟᱹᱜᱤᱫ ᱫᱚ ᱵᱟᱝ ᱴᱷᱤᱠᱟ ᱚᱱᱟ
ᱦᱮᱸ ᱚᱱᱟ ᱠᱚᱫᱚ ᱮᱠᱫᱚᱢ ᱵᱟᱝ ᱫᱩᱜ ᱦᱮᱸ ᱚᱱᱟ ᱠᱚᱫᱚ ᱵᱚᱱᱫᱚ ᱫᱚ ᱩᱪᱤᱛ ᱠᱟᱱ ᱜᱮᱭᱟ ᱠᱟ ᱛᱟᱦᱞᱮ ᱫᱚ ᱢᱟᱱᱮ ᱡᱟᱦᱟᱸᱭ ᱠᱚ ᱚᱱᱟ ᱨᱮᱱ ᱠᱟᱱᱟ ᱠᱚ ᱩᱱᱠᱩ ᱛᱚ ᱦᱮᱸᱜᱮ ᱚᱱᱟ ᱥᱟᱶ ᱱᱟᱣᱟ ᱱᱟᱣᱟ ᱜᱤᱫᱽᱨᱟᱹ ᱫᱚᱢᱮ ᱠᱚ ᱵᱟᱹᱲᱤᱡᱚᱜ ᱠᱟᱱ
ᱦᱮᱸ ᱚᱱᱟ ᱢᱟ ᱦᱮᱸ ᱜᱮᱛᱚ ᱟᱫᱚ ᱩᱱᱤ ᱠᱷᱚᱱᱟᱜ ᱥᱤᱜ ᱦᱚᱭ ᱩᱱᱤ ᱫᱚ ᱠᱚᱱᱚ ᱥᱤᱠᱷᱟ ᱜᱮ ᱵᱟᱭ ᱧᱟᱢ ᱞᱮᱭᱟ ᱩᱱᱤ ᱫᱚ ᱵᱟᱹᱲᱤᱡᱚᱜ ᱜᱮᱭᱟᱭ ᱛᱚ
ᱩᱱᱤ ᱫᱚ ᱥᱤᱠᱠᱷᱟ ᱵᱟᱭ ᱧᱟᱢᱮᱫ ᱜᱮᱭᱟ ᱠᱟᱨᱚᱱ ᱦᱩᱭ ᱠᱟᱱᱟ ᱩᱱᱤ ᱨᱮᱱ ᱟᱡᱨᱮ ᱨᱮᱱ ᱜᱟᱛᱮ ᱯᱩᱱᱭᱟᱹ ᱦᱮᱱᱟᱜ ᱠᱚᱣᱟ ᱩᱱᱠᱩ ᱯᱩᱱᱭᱟᱹ ᱩᱱᱠᱩ ᱞᱟᱦᱟ ᱠᱷᱚᱡ ᱠᱚ ᱥᱮᱬᱟ ᱟᱠᱟᱫᱟ ᱮᱵᱟᱨ ᱢᱤᱫᱴᱮᱱ ᱱᱟᱣᱟ ᱜᱟᱛᱮ ᱠᱟᱱᱟᱭ ᱩᱱᱤ ᱫᱚ ᱦᱟᱸᱜ ᱩᱱᱤ ᱫᱚ ᱚᱱᱟ ᱨᱮᱱᱟᱜ ᱫᱚ ᱨᱟᱥᱟ ᱫᱚ ᱵᱟᱭ ᱵᱟᱲᱟᱭᱟ᱾ ᱠᱤᱱᱛᱩ ᱚᱱᱮ ᱡᱮ ᱟᱡᱨᱮᱱ ᱜᱟᱛᱮ ᱯᱩᱱᱭᱟᱹ ᱠᱚ ᱵᱮᱵᱚᱦᱟᱨ ᱮᱫᱟ᱾ ᱟᱨ ᱚᱱᱟ ᱥᱟᱶᱛᱮ ᱡᱟᱦᱟᱸ ᱛᱤᱱᱟᱹᱜ ᱡᱚᱢ ᱡᱤᱱᱤᱥ ᱠᱚ ᱛᱟᱦᱮᱱ ᱠᱟᱱᱟ ᱚᱱᱟ ᱠᱚ ᱡᱚᱢ ᱮᱫᱟ, ᱟᱫᱚ ᱩᱱᱤᱭᱟᱜ ᱢᱚᱱᱮ ᱚᱠᱟ ᱴᱷᱮᱡ ᱪᱚᱝ ᱦᱩᱭᱩᱜ ᱠᱟᱱᱟ ᱮᱠ ᱚᱱᱟ ᱚᱱᱟ ᱯᱟᱹᱣᱨᱟᱹ ᱱᱮᱥᱟ ᱠᱚᱨᱮ ᱥᱮ ᱦᱟᱱᱟ ᱡᱟᱦᱟᱸ ᱡᱚᱢ ᱡᱤᱱᱤᱥ ᱥᱤᱵᱤᱞ ᱜᱮᱠᱚ ᱫᱚᱦᱚ ᱟᱠᱟᱫᱟ ᱚᱱᱟᱨᱮ ᱡᱟᱦᱟᱸᱴᱟᱜ ᱛᱮᱜᱮ ᱩᱱᱤ ᱴᱟᱱᱟᱣ ᱠᱟᱛᱮᱫ ᱩᱱᱠᱩ ᱥᱟᱶᱛᱮ ᱢᱮᱥᱟ ᱠᱟᱛᱮᱫ ᱩᱱᱤ ᱦᱚᱸᱭ ᱚᱱᱟᱫᱚᱭ ᱡᱚᱵᱮᱜ ᱠᱟᱱᱟ ᱟᱫᱚ ᱱᱚᱝᱠᱟ ᱠᱟᱛᱮᱫ ᱜᱮ ᱦᱟᱸᱜ ᱜᱚᱢᱠᱮ ᱟᱹᱰᱤ ᱜᱟᱱ ᱜᱮ ᱠᱷᱟᱨᱟᱵᱚᱜ ᱠᱟᱱᱟ ᱠᱤᱱᱛᱩ ᱮᱠᱪᱩᱞᱤ ᱩᱱᱤ ᱫᱚ ᱚᱱᱟ ᱨᱮᱱ ᱫᱚ ᱪᱤᱞᱤ ᱜᱮ ᱵᱟᱝ ᱠᱟᱱᱟᱭ ᱩᱱᱤ ᱫᱚ ᱵᱟᱲᱟᱭ ᱦᱚᱸ ᱵᱟᱭ ᱵᱟᱲᱟᱭᱟ ᱧᱩ ᱠᱟᱛᱮᱫ ᱦᱚᱸ ᱵᱩᱡᱽ ᱠᱮᱫᱟ ᱟᱨ ᱵᱟᱝ ᱧᱩ ᱠᱟᱛᱮᱫ ᱦᱚᱸ ᱩᱱᱤ ᱫᱚ ᱠᱚᱱᱚ ᱠᱷᱩᱛᱤ ᱫᱚ ᱵᱟᱝ ᱛᱟᱦᱮᱸ ᱞᱮᱱ ᱛᱟᱭᱟ ᱟᱫᱚ ᱱᱚᱝᱠᱟ ᱠᱟᱛᱮᱫ ᱱᱚᱣᱟ ᱠᱚ ᱵᱚᱱᱫᱚ ᱞᱮᱠᱷᱟᱱ ᱦᱚᱭᱛᱚ ᱩᱱᱠᱩ ᱡᱟᱦᱟᱸᱭ ᱵᱟᱝᱠᱚ ᱧᱩᱭᱮᱫ ᱛᱟᱵᱚᱱᱟ ᱩᱱᱠᱩ ᱠᱚᱫᱚ ᱵᱚᱱ ᱵᱟᱧᱪᱟᱣ ᱫᱚᱦᱚ ᱫᱟᱲᱮᱭᱟᱠᱚᱣᱟ ᱛᱚ ᱚᱱᱟ ᱠᱷᱚᱡ ᱥᱟᱦᱟ ᱨᱮᱵᱚᱱ ᱫᱚᱦᱚ ᱫᱟᱲᱮ ᱟᱠᱚᱣᱟ
ᱦᱮᱸ ᱚᱱᱟ ᱢᱟ ᱴᱷᱤᱠ ᱠᱟᱛᱷᱟ ᱜᱮᱵᱮᱱ ᱞᱟᱹᱭ ᱠᱮᱫᱟ ᱩᱱᱠᱩ ᱫᱚ ᱮᱠᱫᱚᱢ ᱥᱟᱦᱟ ᱠᱟᱛᱮᱫ ᱵᱚᱱ ᱫᱚᱦᱚ ᱫᱟᱲᱮ ᱡᱟᱦᱟᱸᱭ ᱡᱩᱫᱤ ᱡᱮ ᱵᱟᱝ ᱠᱟᱱᱟᱠᱚ ᱚᱱᱟ ᱨᱮᱱ
ᱦᱮᱸ ᱦᱮᱸ ᱟᱨ ᱡᱟᱦᱟᱸᱭ ᱠᱟᱱᱟ ᱠᱚ ᱩᱱᱠᱩ ᱫᱚ ᱡᱚᱠᱷᱚᱱ ᱜᱮ ᱱᱚᱣᱟ ᱫᱷᱟᱨᱮ ᱨᱮᱱ ᱯᱟᱦᱴᱟ ᱨᱮᱱ ᱵᱮᱥᱤ ᱠᱚ ᱦᱩᱭᱩᱜ-ᱟ ᱵᱟᱝᱼᱼ ᱯᱟᱦᱴᱟ ᱨᱮᱱ ᱩᱱᱠᱩ ᱦᱚᱸ ᱟᱫᱚ ᱟᱥᱛᱮ ᱟᱥᱛᱮ ᱫᱚ ᱵᱟᱠᱚ ᱧᱩᱭᱟ ᱠᱷᱟᱱ ᱱᱚᱶᱟ ᱜᱮ ᱢᱤᱫᱴᱮᱱ ᱤᱭᱟᱹ ᱠᱟᱱᱟ ᱢᱟᱱᱮᱼᱼ ᱦᱮᱸ ᱠᱟᱨᱚᱱ ᱦᱩᱭᱩᱜ ᱠᱟᱱᱟ ᱚᱠᱟ ᱜᱚᱢᱠᱮ ᱟᱞᱤᱧᱮᱱ ᱡᱩᱫᱤ ᱫᱚᱥᱤ ᱜᱷᱟᱛ ᱢᱮᱱᱟᱜ ᱠᱚᱣᱟ ᱫᱚᱥᱤ ᱨᱮ ᱡᱩᱫᱤ ᱱᱚᱡᱚᱱ ᱵᱟᱠᱚ ᱧᱩᱭᱟ ᱛᱟᱦᱚᱞᱮ ᱟᱨ ᱢᱤᱫ ᱦᱚᱲ ᱫᱚ ᱩᱱᱤ ᱧᱩᱭ ᱨᱮᱦᱚᱸ ᱞᱟᱹᱭᱟ ᱪᱚᱞᱚ ᱪᱚ ᱟᱯᱮ ᱵᱟᱯᱮ ᱧᱩᱭᱮᱫᱟ ᱤᱧ ᱦᱚᱸ ᱵᱟᱹᱧ ᱧᱩᱭᱟ ᱛᱮᱦᱮᱧ ᱫᱚ ᱱᱚᱝᱠᱟ ᱠᱟᱛᱮᱜ ᱜᱮᱵᱚᱱ ᱧᱮᱞᱟ᱾ ᱟᱫᱚ ᱜᱚᱢᱠᱮ ᱱᱚᱣᱟ ᱫᱚ ᱱᱚᱜ ᱚᱝᱠᱟ ᱠᱟᱱᱟ ᱟᱫᱚ ᱚᱱᱟ ᱦᱮᱸ ᱚᱱᱠᱟ ᱠᱟᱛᱮᱫ ᱵᱚᱱᱫᱚ ᱞᱮᱱᱠᱷᱟᱱ ᱫᱚ ᱢᱤᱫ ᱫᱤᱱ ᱫᱚ ᱱᱚᱝᱠᱟ ᱦᱩᱭᱩᱜ ᱜᱮᱭᱟ ᱵᱚᱫᱚᱞᱚᱜ ᱜᱮᱭᱟ ᱠᱟᱨᱚᱱ ᱦᱩᱭᱩᱜ ᱠᱟᱱᱟ
ᱦᱮᱸ,
ᱱᱚᱣᱟ ᱫᱚ ᱜᱚᱢᱠᱮ ᱤᱭᱟᱹ ᱪᱮᱫ ᱞᱮᱠᱟᱧ ᱢᱮᱱᱟ, ᱨᱮᱱᱟᱜ ᱢᱤᱫᱴᱮᱱ ᱤᱭᱟᱹ ᱠᱟᱱᱟ ᱢᱟᱱᱮ ᱢᱮᱱ ᱫᱚ ᱡᱟᱦᱟᱸ ᱯᱚᱨᱤᱥᱛᱷᱤᱛᱤ ᱡᱟᱦᱟᱸ ᱞᱮᱠᱟ ᱦᱩᱭᱩᱜᱼᱟ ᱚᱱᱠᱟ ᱨᱮ ᱡᱩᱫᱤ ᱵᱟᱵᱮᱱ ᱛᱟᱦᱮᱱᱟ, ᱟᱵᱮᱱ ᱱᱚᱣᱟ ᱫᱩᱱᱭᱟᱹ ᱨᱮ ᱵᱟᱵᱮᱱ ᱛᱟᱦᱮᱸ ᱫᱟᱲᱮᱭᱟᱜᱼᱟ ᱡᱮᱢᱚᱱ ᱦᱮᱸ ᱤᱱᱠᱟᱹ ᱢᱚᱱᱮᱭ ᱵᱮᱱ ᱦᱮᱸ,
ᱮᱠᱫᱚᱢ ᱪᱮᱫ ᱞᱮᱠᱟ ᱟᱸᱡᱚᱢ ᱵᱮᱱ ᱢᱤᱫᱴᱮᱱ ᱜᱟᱱ ᱦᱟᱸᱜ ᱟᱹᱞᱤᱧ ᱞᱤᱧ ᱞᱟᱹᱭ ᱨᱮᱱᱟᱜ ᱞᱤᱧ ᱪᱮᱥᱴᱟᱭᱮᱫᱟ, ᱡᱮᱢᱚᱱ ᱟᱵᱚ ᱠᱷᱚᱱᱚᱡ ᱢᱟᱨᱟᱝ ᱢᱟᱨᱟᱝ ᱱᱚᱣᱟ ᱫᱤᱱ ᱟᱵᱚ ᱠᱷᱚᱱ ᱢᱟᱨᱟᱝ ᱢᱟᱨᱟᱝ ᱱᱚᱣᱟ ᱫᱷᱟᱹᱨᱛᱤ ᱨᱮᱥᱮ ᱠᱚ ᱛᱟᱦᱮᱸ ᱞᱮᱱᱟ ᱦᱮᱸ ᱥᱮ ᱦᱮᱞᱳ, ᱡᱮᱢᱚᱱ ᱰᱟᱭᱱᱮᱥᱚᱨ ᱠᱚ ᱦᱟᱹᱛᱤ ᱠᱚ ᱦᱚᱸ ᱰᱟᱭᱱᱮᱥᱚᱨ ᱠᱚ ᱛᱟᱦᱮᱸ, ᱥᱮ ᱟᱨᱦᱚᱸ ᱦᱟᱹᱛᱤ ᱠᱷᱚᱱ ᱦᱚᱸ ᱟᱨᱚ ᱞᱟᱹᱴᱩ ᱞᱟᱹᱴᱩ ᱡᱤᱭᱟᱹᱞᱤ ᱠᱚ ᱛᱟᱦᱮᱸ ᱞᱮᱱᱟ ᱠᱤᱱᱛᱩ ᱩᱱᱠᱩ ᱯᱚᱨᱤᱥᱛᱷᱤᱛᱤ ᱥᱟᱶᱛᱮ ᱠᱷᱟᱯ ᱵᱟᱠᱚ ᱠᱷᱟᱣᱟᱣ ᱟᱠᱟᱫ ᱛᱮ ᱛᱮᱦᱮᱧ ᱩᱱᱠᱩ ᱫᱚ ᱱᱚᱣᱟ ᱫᱩᱱᱭᱟᱹ ᱠᱷᱚᱱ ᱠᱚ ᱢᱩᱪᱟᱹᱫ ᱪᱟᱵᱟᱭᱮᱱᱟ ᱠᱚ ᱛᱮᱦᱮᱧ ᱟᱵᱚ ᱪᱮᱫᱟᱜ ᱵᱚᱱ ᱦᱮᱱᱟᱜ ᱵᱚᱱᱟ